ᱡᱚᱦᱟᱨ ᱜᱮ ᱜᱚᱝᱠᱮ,
ᱦᱮᱸ ᱜᱚᱢᱠᱮ ᱡᱚᱦᱟᱨ ᱡᱚᱦᱟᱨ,
ᱜᱚᱢᱠᱮ ᱛᱟᱦᱚᱞᱮ ᱱᱟᱯᱟᱭ ᱵᱟᱲᱟ ᱜᱮ ᱛᱚ?
ᱦᱮᱸ ᱜᱚᱝᱠᱮ ᱱᱤᱭᱟᱹ ᱵᱮᱲᱟ ᱫᱚ ᱪᱟᱸᱫᱳ ᱵᱚᱸᱜᱟ ᱟᱜ ᱫᱟᱭᱟ ᱫᱩᱞᱟᱹᱲ ᱥᱮ ᱦᱟᱜ ᱱᱟᱯᱟᱭ ᱜᱮ ᱢᱮᱱᱟᱜ ᱟᱠᱟᱫ ᱞᱤᱧᱟ ᱟᱵᱮᱱ ᱜᱮ ᱜᱚᱝᱠᱮ ᱚᱠᱟ ᱞᱮᱠᱟ ᱢᱮᱱᱟᱜ ᱟᱠᱟᱫ ᱟᱵᱮᱱᱟ ᱜᱷᱟᱨᱚᱸᱡᱽ ᱠᱚᱨᱮ ᱚᱠᱟ ᱞᱮᱠᱟ ᱢᱮᱱᱟᱜ ᱟᱠᱟᱫ ᱠᱚᱣᱟ ᱠᱟᱹᱴᱤᱡ ᱞᱟᱹᱭ ᱜᱚᱫ ᱵᱮᱱ?
ᱦᱮᱸ, ᱦᱮᱸ, ᱟᱹᱞᱤᱧ ᱦᱚᱸ ᱱᱟᱯᱟᱭ ᱜᱮ ᱜᱷᱟᱨᱚᱪ ᱨᱮ ᱦᱚᱸ ᱱᱟᱯᱟᱭ ᱜᱮ᱾ ᱟᱫᱚ ᱱᱤᱛᱚᱜ ᱫᱚ ᱟᱥᱟᱲ ᱥᱟᱱ ᱫᱤᱱ ᱵᱚᱸᱜᱟ ᱥᱮ ᱟᱫᱚ ᱠᱟᱹᱴᱤᱡ ᱡᱚᱢ ᱵᱟᱲᱟ ᱦᱩᱭ ᱠᱟᱛᱮᱜ ᱱᱚᱜᱼᱚᱭ ᱠᱟᱹᱴᱤᱡ ᱡᱤᱨᱟᱹ ᱵᱟᱲᱟ ᱦᱩᱭ ᱠᱟᱱᱟ᱾
ᱟᱪᱪᱷᱟ, ᱟᱪᱪᱷᱟ, ᱛᱟᱦᱞᱮ ᱦᱮᱸ, ᱦᱮᱸ, ᱦᱮᱸ, ᱛᱟᱞᱦᱮ ᱜᱚᱝᱠᱮ ᱦᱩᱸ ᱡᱤᱨᱟᱹᱣ ᱫᱚᱵᱮᱱ ᱡᱤᱨᱟᱹᱣ ᱵᱟᱲᱟᱣ ᱟᱠᱟᱱᱟ ᱦᱮᱸ ᱟᱫᱚ ᱜᱷᱟᱨᱚᱸᱡᱽ ᱠᱚᱨᱮᱱ ᱫᱚ ᱥᱟᱱᱟᱢ ᱦᱚᱲ ᱜᱮ ᱠᱚ ᱡᱚᱢ ᱵᱟᱲᱟᱣ ᱟᱠᱟᱜᱼᱟ?
ᱮᱸ ᱡᱚᱢ ᱡᱚᱛᱚ ᱦᱚᱲ ᱜᱮ ᱡᱚᱢ ᱵᱟᱲᱟ ᱜᱷᱟᱨᱚᱸᱡᱽ ᱠᱚᱨᱮ ᱡᱚᱛᱚ ᱦᱚᱲ ᱡᱚᱢ ᱵᱟᱲᱟ ᱠᱟᱛᱮ ᱩᱱᱠᱩ ᱫᱚ ᱜᱤᱛᱤᱡ ᱠᱟᱱᱟ ᱤᱧ ᱫᱚ ᱠᱟᱹᱴᱤᱡ ᱤᱧ ᱫᱩᱲᱩᱵ ᱠᱟᱱᱟ᱾ ᱞᱟᱹᱭ ᱫᱤᱧ ᱦᱟᱯᱮ ᱠᱟᱹᱴᱤᱡ ᱫᱤᱥᱚᱢ ᱨᱮᱱ ᱦᱚᱲ ᱥᱟᱛᱮ ᱠᱟᱹᱴᱤᱡ ᱜᱟᱞᱢᱟᱨᱟᱣ ᱵᱟᱲᱟ ᱦᱩᱭ ᱞᱮᱱ ᱜᱮ, ᱠᱟᱹᱴᱤᱡ ᱪᱮ ᱵᱮᱥ, ᱵᱮᱥ ᱵᱟᱹᱲᱤᱡ ᱪᱮᱫ ᱞᱮᱠᱟ ᱢᱮᱱᱟᱜ ᱠᱚᱣᱟ ᱵᱟᱹᱱᱩᱜ ᱠᱚᱣᱟ ᱥᱚᱵ ᱥᱚᱢᱚᱭ ᱫᱚ ᱥᱚᱵ ᱥᱚᱢᱚᱭ ᱫᱚ ᱵᱟ ᱵᱟ ᱵᱟᱵᱚᱱ ᱧᱟᱯᱟᱢ ᱟᱥᱮ ᱦᱮᱸ ᱵᱟᱵᱚᱱ ᱜᱚᱞᱯᱚ ᱫᱟᱲᱮᱜᱼᱟ᱾ ᱦᱩᱸ,
ᱚᱱᱟ ᱠᱟᱛᱷᱟ ᱡᱟᱦᱟᱸ ᱵᱮᱱ ᱞᱟᱹᱭ ᱠᱮᱜᱼᱟ ᱜᱚᱝᱠᱮ ᱦᱮᱸ ᱥᱮ
ᱦᱩᱸ,
ᱚᱱᱟ ᱠᱟᱛᱷᱟ ᱫᱚ ᱟᱠᱫᱚᱢ ᱟᱹᱰᱤ ᱡᱚᱛᱷᱟᱛ ᱠᱟᱛᱷᱟ ᱵᱮᱱ ᱞᱟᱹᱭ ᱟᱠᱟᱜᱼᱟ᱾ ᱱᱚᱜᱼᱚᱭ ᱡᱮ ᱫᱤ- ᱥᱚᱢ ᱨᱮᱱ ᱦᱚᱲ ᱥᱟᱶᱛᱮ ᱠᱟᱹᱴᱤᱡ ᱜᱚ ᱜᱚᱞᱯᱷᱚ ᱜᱟᱞᱢᱟᱨᱟᱣ, ᱦᱮᱸ ᱥᱮ, ᱟᱨ ᱵᱟᱝ ᱠᱷᱟᱱ ᱫᱚ ᱦᱟᱸᱜ ᱪᱤᱠᱟᱹ ᱛᱮ ᱦᱟᱸᱜ ᱟᱵᱚ ᱫᱚ ᱚᱠᱟ ᱨᱮᱱ ᱠᱟᱱᱟ ᱵᱚᱱ ᱚᱠᱚᱭ ᱦᱚᱸ ᱦᱟᱸᱜ ᱵᱟᱝ ᱵᱚᱱ ᱵᱟᱲᱟᱭᱟ ᱱᱚᱣᱟ ᱠᱚᱫᱚ, ᱪᱮᱫ ᱵᱚᱱ ᱞᱟᱹᱭᱟ ᱱᱚᱣᱟ ᱠᱚᱫᱚ ᱵᱟᱝ ᱵᱟᱲᱟᱭ ᱜᱮ ᱛᱟᱦᱮᱸ ᱦᱚᱪᱚ ᱢᱮᱱ ᱠᱷᱟᱱ ᱢᱮᱫ ᱴᱟᱜ ᱨᱚᱲ ᱜᱚᱞᱯᱷᱚ ᱡᱟᱦᱟᱸ ᱠᱟᱱ ᱛᱟᱵᱚᱱᱟ ᱱᱚᱜᱼᱱᱟ ᱫᱚ ᱠᱟᱹᱴᱤᱡ ᱞᱟᱹᱠᱛᱤᱜ ᱠᱟᱱ ᱜᱮᱭᱟ ᱟᱞᱤᱧᱟᱜ ᱢᱚᱱᱮ ᱛᱮᱦᱚᱸ ᱟᱨᱠᱤ᱾
ᱦᱮᱸ, ᱦᱮᱸ, ᱚᱱᱠᱟ ᱯᱟᱪᱷᱮᱧ ᱢᱚᱱᱮ ᱜᱚᱫ ᱠᱮᱜᱼᱟ ᱞᱟᱹᱭ ᱫᱟᱹᱧ ᱦᱟᱯᱩᱭ ᱠᱟᱹᱴᱤᱡ ᱦᱩᱸ ᱱᱚᱣᱟ ᱫᱤᱥᱚᱢ ᱨᱮᱱ ᱦᱚᱲ ᱡᱚᱠᱷᱚᱱ ᱢᱤᱫᱴᱮᱱ ᱠᱚᱢ ᱥᱚᱢᱚᱭ ᱛᱮ ᱢᱤᱫᱴᱮᱱ ᱟᱠᱷᱲᱟ ᱠᱚ ᱮᱦᱚᱵ ᱟᱠᱟᱫ ᱛᱟᱵᱚᱱᱟ᱾ ᱟᱫᱚ ᱚᱱᱟ ᱦᱚᱛᱮ ᱛᱮ ᱠᱟᱹᱴᱤᱡ ᱯᱷᱩᱱ ᱠᱮᱜ ᱟᱹᱧ ᱟᱨ ᱟᱫᱚ ᱚᱱᱟ ᱜᱮ ᱠᱟᱹᱴᱤᱡ ᱜᱚᱞᱯᱚ ᱵᱟᱲᱟ ᱦᱩᱭ ᱞᱮᱱ ᱜᱮ ᱪᱮᱫ ᱵᱮᱥ ᱵᱟᱹᱲᱤᱡ ᱢᱮᱱᱟᱜ ᱠᱚᱣᱟ ᱥᱮ ᱵᱟᱹᱱᱩᱜ ᱠᱚᱣᱟ ᱠᱟᱹᱴᱤᱡ ᱠᱷᱚᱵᱚᱨ ᱠᱚ ᱦᱟᱛᱟᱣ ᱦᱩᱭᱩᱜᱼᱟ ᱫᱟᱜ ᱡᱟᱹᱲᱤ ᱛᱤᱱᱟᱹᱜ ᱥᱟᱺᱜᱤᱧ ᱠᱤᱫᱟᱭ᱾
ᱟᱪᱪᱷᱟ ᱜᱚᱝᱠᱮ ᱡᱚᱠᱷᱚᱱ ᱱᱚᱼᱱᱚᱣᱟ ᱟᱠᱷᱲᱟ ᱨᱮᱱᱟᱜ ᱠᱟᱛᱷᱟ ᱵᱮᱱ ᱞᱟᱹᱭ ᱠᱮᱜᱼᱟ
ᱠᱷᱟᱱ ᱟᱹᱞᱤᱧᱟᱜ ᱢᱚᱱᱮ ᱨᱮ ᱢᱤᱫᱴᱮᱱ ᱦᱟᱸᱜ ᱮ ᱠᱩᱠᱞᱤ ᱦᱮᱡ ᱟᱠᱟᱱᱟ ᱦᱮᱸ ᱥᱮ ᱾
ᱦᱮᱸ ᱦᱮᱸ ᱾
ᱦᱚᱜᱚ-ᱱᱟ ᱟᱠᱷᱲᱟ ᱟᱵᱚ ᱥᱟᱱᱛᱟᱲ ᱠᱚᱣᱟᱜ ᱫᱚ ᱥᱟᱱᱛᱟᱲ ᱥᱟᱶᱛᱟ ᱨᱮ ᱟᱠᱷᱲᱟ ᱢᱟᱱᱮ ᱫᱚ ᱪᱮᱫ ᱵᱚᱱ ᱵᱩᱡᱟ ᱟᱨ ᱟᱹᱞᱤᱧ ᱦᱚᱸ ᱫᱚᱢᱮ ᱮᱠᱴᱟ ᱫᱤᱥ ᱦᱩᱫᱤᱥ ᱫᱚ ᱵᱟᱹᱱᱩᱜ ᱛᱟᱹᱞᱤᱧᱟ ᱦᱮᱸ ᱥᱮ? ᱡᱟᱦᱟᱸ ᱟᱹᱞᱤᱧ ᱦᱚᱸ ᱱᱟᱥᱮ ᱱᱟᱥᱮ ᱜᱮᱞᱤᱧ ᱵᱟᱲᱟᱭᱟ ᱟᱨ ᱟᱵᱮᱱ ᱴᱷᱮᱱ ᱠᱟᱹᱴᱤᱡ ᱞᱤᱧ ᱟᱸᱡᱚᱢ ᱞᱮᱜᱮ ᱡᱮ ᱟᱵᱚ ᱥᱟᱱᱛᱟᱲ ᱥᱟᱶᱛᱟ ᱨᱮ ᱟᱠᱷᱲᱟ ᱫᱚ ᱚᱠᱟ ᱵᱚᱱ ᱢᱮᱛᱟᱜ ᱠᱟᱱᱟ?
ᱦᱮᱸ ᱦᱮᱸ ᱟᱠᱷᱲᱟ ᱢᱮᱱᱛᱮ ᱫᱚ ᱟᱵᱚ ᱡᱟᱦᱟᱸ ᱢᱤᱫᱴᱮᱱ ᱟᱠᱷᱲᱟ ᱢᱮᱱᱫᱚ ᱟᱹᱰᱤ ᱜᱟᱱ ᱟᱠᱷᱲᱟ ᱢᱮᱱᱟᱜᱼᱟ ᱾ ᱦᱮᱸ ᱟᱨ ᱱᱚᱣᱟ ᱫᱚ ᱟᱵᱚᱣᱟᱜ ᱫᱚ ᱢᱤᱫᱴᱮᱱ ᱜᱟᱞᱚᱪ ᱟᱠᱷᱲᱟ ᱠᱟᱱ ᱛᱟᱵᱚᱱᱟ᱾ ᱥᱩᱨ ᱥᱟᱺᱜᱤᱧ ᱨᱮᱱ ᱫᱤᱥᱚᱢ ᱯᱮᱲᱟ ᱥᱟᱶᱛᱮ ᱟᱢ ᱱᱚᱣᱟ ᱢᱤᱫᱴᱮᱱ ᱨᱚᱲ ᱨᱚᱯᱚᱲ ᱢᱟᱱᱮ ᱥᱩᱠ-ᱫᱩᱠᱮᱢ ᱜᱟᱞᱢᱟᱨᱟᱣ ᱦᱟᱹᱴᱤᱧ ᱫᱟᱲᱮᱭᱟᱜ-ᱟ ᱾ ᱜᱚᱞᱯᱷᱚ ᱠᱟᱛᱮᱫ ᱢᱳᱵᱟᱭᱤᱞ ᱛᱮ᱾
ᱦᱮᱸ ᱦᱮᱸ ᱾
ᱦᱮᱸ ᱱᱚᱶᱟ ᱫᱚ ᱚᱱᱠᱟᱱᱟᱜ ᱢᱤᱫᱴᱮᱱ ᱜᱟᱞᱚᱪ ᱟᱠᱷᱲᱟ ᱠᱟᱱ ᱛᱟᱵᱚᱱᱟ ᱵᱟᱠᱷᱟᱡ ᱟᱹᱰᱤ ᱨᱚᱠᱚᱢ ᱟᱠᱷᱲᱟ ᱫᱚ ᱢᱮᱱᱟᱜ-ᱟ ᱡᱟᱛᱮ ᱮᱱᱮᱡ ᱟᱠᱷᱲᱟ ᱾
ᱜᱚᱝᱠᱮ ᱟᱹᱞᱤᱧ ᱟᱹᱞᱤᱧ ᱠᱟᱹᱴᱤᱡ ᱞᱤᱧ ᱛᱟᱹᱠᱤᱡᱮᱫ ᱵᱮᱱᱟ ᱡᱟᱦᱟᱸ ᱵᱮᱱ ᱞᱟᱹᱭ ᱠᱮᱫᱟ ᱜᱟᱞᱚᱪ ᱟᱠᱷᱲᱟ ᱦᱮᱸᱥᱮ?
ᱦᱮᱸ ᱾
ᱱᱚᱣᱟ ᱫᱚ ᱡᱟᱦᱟᱸ ᱟᱢ ᱟᱨ ᱤᱧ ᱡᱟᱦᱟᱸ ᱞᱟᱝ ᱜᱚᱞ ᱨᱚᱯᱚᱲᱚᱜ ᱠᱟᱱᱟ ᱥᱮ
ᱦᱮᱸ ᱦᱮᱸ ᱾
ᱱᱚᱣᱟ ᱫᱚ ᱦᱟᱸᱜ ᱠᱷᱟᱱ ᱜᱟᱞᱚᱪ ᱟᱠᱷᱲᱟ ᱫᱚ ᱦᱟᱸᱜ ᱠᱷᱟᱱ ᱫᱚ ᱞᱟᱹᱭ ᱫᱚ ᱠᱟᱹᱴ ᱠᱟᱹᱴᱤᱡ ᱠᱟᱹᱴᱤᱡ ᱮᱴᱟᱜ ᱧᱚᱜᱚᱜ ᱠᱟᱱᱟ ᱪᱮᱫᱟᱜ ᱥᱮ ᱜᱟᱞᱚᱪ ᱟᱠᱷᱲᱟ ᱨᱮᱫᱚ ᱜᱚᱝᱠᱮ ᱠᱟᱹᱴᱤᱡ ᱥᱟᱸᱜᱮ ᱧᱚᱜ ᱦᱚᱲ ᱠᱚ ᱛᱟᱦᱮᱱᱟ ᱥᱟᱸᱜᱮ ᱧᱚᱜ ᱦᱚᱲ ᱠᱚ ᱨᱚᱲ ᱨᱚᱯᱚᱲᱟ ᱱᱚᱜᱚᱼᱱᱟ ᱠᱚ ᱢᱮᱛᱟᱜᱼᱟ ᱜᱟᱞᱚᱪ ᱟᱠᱷᱲᱟ᱾ ᱢᱮᱱᱠᱷᱟᱱ ᱜᱚᱝᱠᱮ ᱱᱚᱣᱟ ᱫᱚ ᱟᱞᱟᱝ ᱵᱟᱨ ᱦᱚᱲ ᱥᱩᱢᱩᱝ ᱜᱮ ᱢᱮᱱᱟᱜ ᱟᱠᱟᱫ ᱞᱟᱝᱟ ᱾ ᱛᱟᱦᱚᱞᱮ ᱠᱷᱟᱱ ᱫᱚ ᱱᱚᱜᱼᱱᱚᱣᱟ ᱫᱚ ᱜᱟᱞᱚᱪ ᱟᱠᱷᱲᱟ ᱫᱚ ᱦᱟᱸᱜ ᱠᱷᱟᱱ ᱤᱧᱟᱹᱜ ᱢᱮᱱ ᱞᱮᱠᱟ ᱛᱮᱫᱚ ᱦᱟᱸᱜ ᱠᱷᱟᱱ ᱱᱚᱣᱟ ᱫᱚ ᱵᱟᱝ ᱞᱟᱹᱭᱚᱜ ᱠᱟᱱᱟ ᱜᱟᱞᱚᱪ ᱟᱠᱷᱲᱟ ᱫᱚ ᱟᱨ ᱪᱮᱫ᱾
ᱦᱮᱸ ᱵᱟᱝ ᱵᱟᱝ ᱵᱟᱝ ᱞᱟᱹᱭᱚᱜᱚᱜ ᱠᱟᱱᱟ ᱟᱫᱚ ᱱᱤᱛᱳᱜ ᱫᱚ ᱟᱫᱚ ᱱᱚᱣᱟ ᱫᱚ ᱟᱫᱚ ᱢᱟᱱᱮ ᱥᱟᱺᱜᱤᱧ ᱨᱮᱱ ᱥᱩᱨ ᱥᱟᱺᱜᱤᱧ ᱨᱮᱱ ᱜᱚᱞᱯᱚ ᱜᱚᱞᱯᱚ ᱢᱟᱱᱮ ᱢᱤᱫᱴᱮᱱ
ᱵᱩᱡᱷᱟᱹᱣᱮᱜᱟ ᱞᱤᱧ ᱟᱵᱮᱱᱟᱜ ᱠᱟᱛᱷᱟ ᱦᱚᱸ ᱦᱮᱸᱥᱮ ᱛᱟᱦᱚᱞᱮ ᱜᱚᱝ ᱠᱮ ᱟᱨ ᱟᱹᱞᱤᱧᱟᱜ ᱞᱟᱹᱭ ᱛᱮ ᱟᱠᱷᱲᱟ ᱫᱚ ᱦᱟᱸᱜ ᱠᱷᱟᱱ ᱦᱩᱭᱩᱜ ᱠᱟᱱᱟ ᱱᱚᱜᱚᱭ ᱡᱮ ᱟᱵᱚᱣᱟᱜ ᱥᱟᱱᱛᱟᱲ ᱠᱚᱣᱟᱜ ᱫᱚ ᱵᱟᱲᱟᱭ ᱜᱮᱭᱟᱵᱚᱱ ᱯᱳᱭᱞᱳ ᱨᱮᱜᱮ ᱵᱚᱱ ᱧᱟᱢᱟ ᱡᱮ ᱮᱱᱮᱡ ᱟᱠᱷᱲᱟ ᱾
ᱦᱮᱸ ᱦᱮᱸ ᱾
ᱦᱮᱸ ᱚᱱᱟ ᱯᱚᱨᱮ ᱟᱨᱚ ᱢᱮᱱᱟᱜ ᱟᱠᱟᱫ ᱛᱟᱵᱚᱱᱟ ᱡᱮᱢᱚᱱ ᱟᱵᱚ ᱥᱟᱱᱛᱟᱲ ᱠᱚᱥᱮ ᱥᱟᱱᱟᱢ ᱫᱤᱥᱚᱢ ᱯᱮᱲᱟ ᱫᱤᱥᱚᱢ ᱦᱚᱲ ᱠᱚᱜᱮ ᱚᱱᱠᱟ ᱤᱭᱟᱹ ᱜᱟᱞᱚᱪ ᱟᱠᱷᱲᱟ ᱠᱚᱦᱚᱸ ᱵᱚᱱ ᱫᱚᱦᱚᱭ ᱜᱮᱭᱟ᱾ ᱡᱟᱦᱟᱸ ᱨᱮᱫᱚ ᱦᱟᱸᱜ ᱟᱭᱢᱟ ᱥᱩᱨ ᱥᱟᱺᱜᱤᱧ ᱨᱮᱱ ᱡᱟᱦᱟᱸᱭ ᱦᱚᱲ ᱠᱚᱵᱚ ᱛᱟᱦᱮᱱᱟ ᱠᱟᱹᱴᱤᱡ ᱠᱟᱛᱷᱟ ᱠᱚᱵᱚᱱ ᱜᱟᱞᱚᱪ ᱜᱟᱞᱢᱟᱨᱟᱣᱟ᱾
ᱦᱮᱸ ᱦᱮᱸ ᱦᱮᱸ ᱾
ᱚᱱᱟ ᱯᱚᱨᱮ ᱦᱩᱭᱩᱜ ᱠᱟᱱᱟ ᱤᱭᱟᱹ ᱟᱠᱷᱲᱟ ᱡᱮᱢᱚᱱ ᱛᱩᱯᱩᱫ ᱟᱠᱷᱲᱟ ᱡᱟᱦᱟᱸ ᱨᱮᱫᱚ ᱥᱟᱺᱰᱤ ᱵᱚᱱ ᱛᱩᱯᱩᱫ ᱠᱚᱣᱟ ᱠᱷᱮᱞᱳᱰ ᱟᱠᱷᱲᱟ ᱡᱟᱦᱟᱸ ᱨᱮᱫᱚ ᱦᱟᱸᱜ ᱠᱷᱮᱞ ᱦᱚᱪᱚᱭᱟᱵᱚᱱ ᱥᱮᱵᱚᱱ ᱠᱷᱮᱞᱳᱜ-ᱟ ᱾ ᱦᱮᱸ ᱱᱚᱜᱼᱚ ᱱᱚᱝᱠᱟᱱᱟᱜ ᱟᱠᱷᱲᱟ ᱟᱨ ᱪᱮᱫ ᱱᱚᱜᱼ ᱱᱚᱝᱠᱟᱱᱟᱜ ᱫᱚ ᱟᱠᱷᱲᱟ ᱠᱟᱱ ᱛᱟᱵᱚᱱᱟ᱾
ᱦᱮᱸ ᱜᱚᱢᱠᱮ ᱚᱱᱟᱧ ᱵᱩᱡᱽ ᱫᱟᱲᱮᱭᱟᱜ ᱠᱟᱱᱟ᱾ ᱛᱟᱦᱚᱞᱮ ᱱᱚᱣᱟ ᱡᱟᱦᱟᱸ ᱟᱵᱚ ᱱᱚᱣᱟ ᱤᱭᱟᱹ ᱠᱟᱫᱟ ᱱᱚᱣᱟ ᱡᱟᱦᱟᱸ ᱠᱚ ᱢᱟᱱᱮ ᱫᱤᱥᱚᱢ ᱨᱮᱱ ᱦᱚᱲ ᱥᱟᱛᱮᱢ ᱜᱚᱞᱯᱷᱚ ᱫᱟᱲᱮᱭᱟᱜᱼᱟ
ᱦᱩᱸ
ᱱᱚᱣᱟ ᱫᱚ ᱛᱟᱦᱚᱞᱮ ᱪᱮᱫ ᱵᱚᱱ ᱢᱮᱛᱟᱜᱼᱟ?
ᱜᱚᱝᱠᱮ ᱱᱚᱣᱟ ᱫᱚ ᱦᱟᱸᱜ ᱧᱮᱞ ᱵᱮᱱ ᱱᱚᱣᱟ ᱫᱚ ᱟᱹᱞᱤᱧ ᱦᱚᱸ ᱴᱷᱤᱠ ᱴᱷᱟᱠ ᱫᱚ ᱦᱟᱸᱜ ᱵᱟᱹᱞᱤᱧ ᱵᱟᱲᱟᱭᱟ, ᱢᱮᱱᱠᱷᱟᱱ ᱟᱹᱞᱤᱧᱟᱜ ᱵᱩᱡᱽ ᱨᱮᱫᱚ ᱱᱚᱜᱼᱚᱭ ᱡᱮ ᱵᱟᱨ ᱦᱚᱲ ᱟᱞᱟᱝ ᱞᱟᱝ ᱠᱟᱛᱷᱟᱜ ᱠᱟᱱᱟ ᱫᱤᱥᱚᱢ ᱨᱮᱱ ᱦᱚᱲ ᱥᱟᱞᱟᱜ ᱫᱚᱸ ᱟᱞᱟᱝ ᱦᱚᱸ ᱫᱤᱥᱚᱢ ᱨᱮᱱ ᱦᱚᱲ ᱠᱟᱱ ᱜᱮᱭᱟᱞᱟᱝ ᱢᱮᱱᱠᱷᱟᱱ ᱠᱷᱟᱱ ᱟᱞᱟᱝ ᱫᱚ ᱥᱟᱸᱜᱮ ᱦᱚᱲ ᱫᱚ ᱟᱨ ᱵᱟᱝ ᱠᱟᱱᱟ ᱞᱟᱝ ᱥᱮ,
ᱦᱮᱸ ᱦᱮᱸ
ᱱᱤᱛᱚᱜ ᱫᱚ ᱟᱞᱟᱝ ᱞᱟᱝ ᱠᱟᱛᱷᱟᱜ ᱠᱟᱱᱟ ᱦᱮᱸ ᱚᱠᱚᱭ ᱚᱠᱟᱨᱮ ᱠᱟᱛᱷᱟᱭᱮ ᱱᱚᱜ ᱚᱱᱟ ᱠᱚ ᱠᱟᱛᱷᱟ ᱫᱚ ᱦᱟᱸᱜ ᱦᱮᱸ ᱟᱞᱚ ᱦᱤᱡᱩᱜ ᱢᱟ, ᱤᱧᱟᱹᱜ ᱞᱟᱹᱭ ᱛᱮᱫᱚ ᱟᱨ ᱪᱮᱫ ᱦᱩᱸ ᱢᱮᱱᱠᱷᱟᱱ ᱱᱤᱛᱚᱜ ᱫᱚ ᱟᱞᱟᱝ ᱟᱞᱟᱝ ᱠᱟ ᱠᱟᱛᱷᱟᱜ ᱠᱟᱱᱟ᱾ᱱᱚᱜ-ᱱᱟᱣᱟ ᱫᱚ ᱦᱟᱸᱜ ᱠᱷᱟᱱ ᱜᱟᱞᱚᱪ ᱟᱠᱷᱲᱟ ᱫᱚ ᱵᱟᱝ ᱱᱚᱣᱟ ᱫᱚ ᱟᱞᱟᱝ ᱵᱟᱨ ᱦᱚᱲ ᱛᱟᱞᱟ ᱨᱮᱱᱟᱜ ᱟᱨ ᱪᱮᱫ ᱜᱟᱯᱟᱞ ᱢᱟᱨᱟᱣ ᱜᱮ ᱞᱟᱹᱭᱚᱜ-ᱟ ᱟᱨ ᱪᱮᱫ᱾ ᱦᱩᱸ ᱟᱨ ᱦᱩᱸ ᱜᱚᱝᱠᱮ ᱟᱨ ᱱᱚᱣᱟ ᱡᱚᱠᱷᱚᱱ ᱟᱠᱷᱲᱟ ᱨᱮᱱᱟᱜ ᱠᱟᱛᱷᱟ ᱜᱮ ᱦᱟᱸᱜ ᱞᱟᱝ ᱞᱟᱹᱭᱮᱜᱼᱟ ᱛᱟᱦᱚᱞᱮ ᱠᱷᱟᱱ, ᱜᱚᱝ ᱠᱮ ᱮᱱᱮᱡ ᱟᱠᱷᱲᱟ ᱤᱫᱤ ᱠᱟᱛᱮ ᱠᱟᱹᱴᱤᱡ ᱢᱤᱫ-ᱵᱟᱨ ᱠᱟᱛᱷᱟ ᱞᱟᱹᱭ ᱜᱚᱫ ᱵᱮᱱ ᱥᱮ ᱢᱟ ᱦᱟᱸᱜ?
ᱦᱮᱸ ᱮᱠᱫᱚᱢ ᱡᱮᱢᱚᱱ ᱠᱩᱠᱞᱤ ᱵᱮᱱ ᱫᱚᱦᱚ ᱟᱠᱟᱫᱼᱟ, ᱛᱟᱦᱚᱞᱮ ᱚᱱᱟᱫᱚᱧ ᱞᱟᱹᱭᱟ᱾
ᱦᱩᱸ
ᱡᱟᱦᱟᱸ ᱟᱵᱚ ᱦᱮᱸ
ᱦᱩᱸ
ᱱᱚᱣᱟ ᱯᱟᱛᱟ ᱮᱱᱮᱡ ᱠᱚ ᱵᱚᱱ ᱪᱟᱞᱟᱜ ᱠᱟᱱᱟ ᱦᱮᱸ
ᱟᱪᱪᱷᱟ ᱟᱪᱪᱷᱟ,
ᱦᱮᱸ ᱚᱱᱟ ᱢᱮᱫ ᱴᱮᱱ ᱩᱱᱠᱩ ᱦᱚᱸ ᱢᱤᱫᱴᱮᱱ ᱟᱠᱷᱲᱟ ᱠᱚ ᱛᱮᱭᱟᱨ ᱠᱟᱜᱼᱟ ᱚᱸᱰᱮ ᱠᱚ ᱮᱱᱮᱡ ᱪᱚ ᱵᱚᱱᱟ᱾
ᱦᱩᱸ ᱦᱩᱸ
ᱦᱮᱸ ᱟᱫᱚ ᱱᱚᱣᱟ ᱯᱟᱛᱟ ᱮᱱᱮᱡ ᱵᱚᱱ ᱪᱟᱞᱟᱜ ᱠᱟᱱᱟ ᱡᱚᱠᱷᱚᱱ ᱚᱸᱰᱮ ᱟᱠᱷᱲᱟ ᱵᱚᱱ ᱮᱱᱮᱡ ᱠᱟᱱᱟ, ᱡᱩᱫᱤ ᱢᱟᱱᱮ ᱵᱟᱨ ᱨᱚᱠᱚᱢ ᱠᱟᱛᱮ ᱠᱚ ᱤᱫᱤ ᱵᱚᱱᱟ ᱛᱚ ᱢᱤᱫᱴᱮᱱ ᱫᱚ ᱮ ᱢᱟᱱᱮ ᱯᱚᱭᱥᱟ ᱞᱟᱦᱟ ᱢᱟᱱᱮ ᱢᱟᱱᱮ ᱪᱮᱫ ᱞᱮᱠᱟᱧ ᱞᱟᱹᱭ ᱟᱢᱟ ᱚᱱᱟ ᱫᱚ ᱞᱟᱦᱟ ᱢᱤᱫᱴᱮᱱ ᱦᱮᱸ ᱦᱮᱸ ᱱᱮᱸᱣᱛᱟ ᱜᱤᱨᱟᱹ ᱠᱟᱛᱮᱫ ᱟᱨ ᱢᱤᱫᱴᱮᱱ ᱫᱚ ᱢᱟᱱᱮ ᱫᱤᱥᱚᱢ ᱜᱤᱨᱟᱹ ᱠᱟᱛᱮᱫ᱾ ᱢᱟᱱᱮ ᱫᱤᱥᱚᱢ ᱜᱤᱨᱟᱹ ᱫᱚ ᱢᱟᱱᱮ ᱥᱟᱱᱟᱢ ᱦᱚᱲ ᱨᱮᱱ ᱠᱚ ᱢᱟᱱᱮ ᱡᱟᱦᱟᱸ ᱡᱟᱦᱟᱸ ᱠᱚᱨᱮᱱ ᱠᱚ ᱥᱮᱴᱮᱨ ᱫᱟᱲᱮᱭᱟᱜᱼᱟ᱾
ᱦᱮᱸ ᱦᱮᱸ ᱦᱮᱸ
ᱦᱩᱸ
ᱚᱸᱰᱮ ᱫᱚ ᱢᱟᱱᱮ ᱪᱟᱞᱟᱣ ᱠᱟᱛᱮᱜ ᱡᱟᱦᱟᱸᱭ ᱜᱮ ᱦᱟᱸᱜ ᱠᱷᱟᱱ ᱢᱟᱱᱮ ᱪᱟᱞᱟᱣ ᱠᱟᱛᱮᱜ ᱤᱭᱟᱹ ᱫᱟᱲᱮᱭᱟᱜᱼᱟ ᱦᱮᱸ᱾
ᱦᱩᱸ ᱟᱫᱚ ᱡᱚᱠᱷᱚᱱ ᱚᱱᱟ ᱟᱠᱷᱲᱟ ᱨᱮᱵᱚᱱ ᱮᱱᱮᱡ ᱠᱟᱱᱟ ᱦᱩᱸ ᱟᱫᱚ ᱡᱩᱫᱤ ᱟᱵᱚ ᱫᱚ ᱢᱟᱱᱮ ᱫᱤᱥᱚᱢ ᱨᱮᱱ ᱠᱚ ᱜᱤᱨᱟᱹᱣ ᱟᱠᱟᱫ ᱵᱚᱱᱟ ᱡᱮ ᱟᱵᱚᱣᱟᱜ ᱟᱞᱮ ᱢᱟᱱᱮ ᱟᱞᱮ ᱦᱚᱸᱞᱮ ᱥᱮᱱ ᱠᱟᱱᱟ ᱟᱯᱮ ᱦᱚᱸᱯᱮ ᱥᱮᱱ ᱟᱠᱟᱱᱟ ᱠᱟᱛᱷᱟ ᱨᱮᱱᱟᱜ ᱤᱧ ᱞᱟᱹᱭ ᱫᱟ, ᱟᱫᱚ ᱚᱸᱰᱮ ᱫᱚ ᱚᱸᱰᱮ ᱫᱚ ᱢᱤᱫᱴᱮᱱ ᱟᱠᱷᱟᱲᱟ ᱦᱩᱭᱩᱜ ᱠᱟᱱᱟ ᱫᱤᱥᱚᱢ ᱨᱮᱱ ᱦᱚᱲ ᱠᱚ ᱧᱮᱞ ᱵᱚᱱᱟ᱾ ᱟᱫᱚ ᱦᱮᱸ ᱟᱫᱚ ᱡᱚᱠᱷᱚᱱ ᱠᱚ ᱧᱮᱞ ᱵᱚᱱᱟ ᱦᱮᱸ
ᱦᱩᱸ ᱦᱩᱸ ᱦᱮᱸ, ᱜᱚᱝᱠᱮ ᱟᱸᱡᱚᱢᱮᱫᱼᱟ ᱟᱹᱞᱤᱧ
ᱦᱮᱸ ᱛᱚᱠᱷᱚᱱ ᱟᱫᱚ ᱚᱱᱟ ᱟᱠᱷᱲᱟ ᱨᱮ ᱥᱮᱱ ᱠᱟᱛᱮᱜ ᱢᱟᱱᱮ ᱫᱤᱠᱩ ᱪᱷᱟᱛᱤᱠ ᱠᱚᱦᱚᱸ ᱛᱮ ᱫᱚᱠᱚ ᱪᱟᱞᱟᱜ ᱠᱟᱱ ᱜᱮᱭᱟ᱾
ᱦᱮᱸ ᱦᱮᱸ᱾
ᱟ ᱦᱮᱸ ᱟᱫᱚ ᱫᱤᱠᱩ ᱪᱷᱟᱹᱛᱤᱠ ᱠᱚ ᱪᱟᱞᱟᱜ ᱠᱟᱱᱟ ᱠᱚ, ᱟᱫᱚ ᱚᱱᱟᱜᱮ ᱟᱵᱚ ᱟᱵᱚᱭᱟᱜ ᱚᱱᱟ ᱟᱠᱷᱲᱟ ᱨᱮ ᱚᱸᱰᱮ ᱥᱮᱱ ᱠᱟᱛᱮᱫ ᱢᱟᱱᱮ ᱥᱟᱱᱛᱟᱲᱟᱜ ᱫᱚ ᱢᱟᱱᱮ ᱚᱱᱟ ᱮᱱᱮᱡ ᱫᱚ ᱢᱟᱱᱮ ᱡᱩᱛ-ᱟ ᱥᱮ ᱵᱟᱝ ᱵᱟᱝ ᱡᱩᱛᱼᱟ, ᱚᱱᱟ ᱵᱟᱹᱧ ᱵᱩᱡ ᱫᱟᱲᱮᱜ ᱠᱟᱱᱟ᱾
ᱟᱫᱚ ᱚᱱᱟ ᱫᱚ ᱦᱩᱭᱩᱜ ᱠᱟᱱᱟ ᱱᱚᱣᱟ ᱪᱮᱛᱟᱱ ᱨᱮ ᱚᱱᱟ ᱠᱚᱫᱚ ᱦᱟᱸᱜ ᱮ ᱱᱤᱨᱵᱷᱚ ᱦᱚᱨᱮ ᱟ ᱡᱟᱦᱟᱸ ᱫᱚ ᱢᱟᱱᱮ ᱚᱠᱟ ᱞᱮᱠᱟᱱᱟᱜ ᱡᱟᱭᱜᱟ ᱨᱮ ᱦᱟᱸᱜ ᱵᱚᱱ ᱪᱟᱞᱟᱣ ᱠᱟᱱᱟ ᱟᱵᱚ ᱫᱚ ᱮᱱᱮᱡ ᱫᱚ᱾
ᱦᱮᱸ ᱦᱮᱸ᱾
ᱥᱮ ᱡᱟᱦᱟᱸ ᱨᱮᱠᱚ ᱱᱮᱸᱣᱛᱟ ᱟᱠᱟᱫ ᱵᱚᱱᱟ, ᱚᱠᱟ ᱞᱮᱠᱟᱱᱟᱜ ᱡᱟᱭᱜᱟ ᱨᱮᱠᱚ ᱱᱮᱸᱣ ᱛᱟᱣ ᱠᱟᱜᱵᱚᱱᱟ ᱦᱚᱸᱜ-ᱚᱱᱟ ᱠᱟᱹᱴᱤᱡ ᱡᱩᱫᱤ ᱵᱮᱱ ᱞᱟᱹᱭ ᱠᱮ ᱚᱠᱟ ᱞᱮᱠᱟᱱᱟᱜ ᱡᱮ ᱮᱸ ᱴᱚᱴᱷᱟ ᱨᱮᱱᱟᱜ ᱵᱟᱲᱟᱭ ᱥᱟᱱᱟᱭᱮᱫ ᱵᱮᱱᱟ, ᱚᱠᱟ ᱞᱮᱠᱟᱱᱟᱜ ᱡᱟᱭᱜᱟ ᱨᱮᱱᱟᱜ ᱟᱨ ᱪᱮᱫ?
ᱢᱟᱱᱮ ᱢᱟᱱᱮ ᱡᱟᱦᱟᱸ ᱞᱮᱠᱟᱱ ᱴᱚᱴᱷᱟ ᱨᱮᱜᱮ ᱢᱟᱱᱮ ᱢᱟᱱᱮ ᱵᱚᱦᱩ ᱨᱚ ᱠᱟ ᱢᱟᱱᱮ ᱴᱚᱴᱷᱟ ᱢᱮᱱᱟᱜ ᱛᱚ, ᱟᱫᱚ ᱡᱟᱦᱟᱸᱱ ᱴᱚᱴᱷᱟ ᱠᱷᱚᱱᱟᱜ ᱜᱮ ᱢᱤᱫᱴᱮᱱ ᱡᱩᱫᱤ ᱢᱟᱱᱮ ᱵᱟᱲᱟᱭ ᱥᱟ ᱥᱟᱱᱟᱹᱧ ᱠᱟᱱ ᱛᱟᱦᱮᱸᱫ᱾
ᱵᱟᱝ ᱜᱚᱝᱠᱮ ᱟᱵᱮᱱ ᱵᱟᱵᱮᱱ ᱵᱩᱡᱷᱟᱹᱣᱮᱫᱼᱟ ᱢᱟᱱᱮ ᱱᱚᱜᱼᱚᱭ ᱡᱮᱵᱮᱱ ᱞᱟᱹᱭᱫᱟ ᱟᱵᱚ ᱠᱚ ᱱᱮᱣᱛᱟ ᱟᱠᱟᱫ ᱵᱚᱱᱟ, ᱢᱮᱱᱠᱷᱟᱱ ᱱᱮᱶᱛᱟ ᱡᱚᱠᱷᱚᱱ ᱠᱚ ᱱᱮᱶᱛᱟ ᱵᱚᱱᱟ ᱚᱸᱰᱮ ᱦᱚᱭᱛᱳ ᱡᱟᱦᱟᱱᱟᱜ ᱯᱟᱛᱟ ᱮᱱᱮᱡ ᱦᱚᱭᱛᱚ ᱢᱮᱱᱟᱜ ᱟᱠᱟᱜᱼᱟ ᱥᱮ ᱠᱤᱝᱵᱟ ᱠᱟᱨᱟᱢ ᱫᱚᱱ ᱢᱮᱱᱟᱜ ᱟᱠᱟᱜᱼᱟ ᱦᱚᱜᱼᱚ ᱱᱚᱝᱠᱟᱱᱟᱜ᱾ ᱢᱟᱱᱮ ᱪᱮᱫ ᱞᱮᱠᱟᱱᱟᱜ ᱤᱭᱟᱹ ᱨᱮᱵᱮᱱ ᱞᱟᱹᱭᱮᱫᱼᱟ ᱟᱵᱮᱱ ᱫᱚ ᱥᱮ ᱪᱮᱫ ᱮᱱᱮᱡ ᱵᱮᱱ ᱞᱟᱹᱭᱮᱜᱼᱟ? ᱚ ᱯᱟᱛᱟ ᱮᱱᱮᱡ ᱟᱪᱪᱷᱟ ᱜᱚᱝᱠᱮ ᱱᱚᱜᱼᱚᱱᱟ ᱯᱟᱛ ᱯᱟᱛᱟ ᱮᱱᱮᱡ ᱠᱚᱫᱚ ᱦᱟᱸᱜ ᱠᱷᱟᱱ ᱱᱚᱣᱟ ᱠᱚᱫᱚ ᱯᱟᱛᱟ ᱴᱟᱺᱰᱤ ᱨᱮᱜᱮ ᱦᱟᱸᱜ ᱵᱚᱱ ᱮᱱᱮᱡᱟ ᱥᱮ᱾ ᱛᱚ ᱱᱚᱜ-ᱚᱱᱟ ᱠᱚᱫᱚ ᱟᱫᱚ ᱧᱮᱧᱮᱞ ᱡᱩᱫᱤ ᱦᱚᱲ ᱡᱩᱫᱤ ᱠᱚ ᱪᱟᱞᱟᱜᱼᱟ, ᱱᱚᱣᱟ ᱛᱮᱫᱚ ᱵᱟᱹᱲᱤᱡ ᱨᱮᱱᱟᱜ ᱫᱚ ᱪᱮᱫ ᱦᱚᱸ ᱵᱟᱹᱱᱩᱜᱼᱟ᱾ ᱟᱹᱞᱤᱧᱟᱜ ᱵᱩᱡᱽ ᱞᱮᱠᱟ ᱛᱮᱫᱚ ᱠᱟᱨᱚᱱ ᱯᱟᱛᱟ ᱮᱱᱮᱡ ᱫᱚ ᱦᱟᱸᱜ, ᱫᱤᱥᱚᱢ ᱦᱚᱲ ᱛᱟᱞᱟᱨᱮ ᱯᱟᱛᱟ ᱞᱮᱠᱟᱜᱮ ᱮᱱᱮᱡ ᱫᱚ ᱫᱚᱨᱠᱟᱨᱚᱜ ᱠᱟᱱᱟ᱾ ᱚᱱᱟᱛᱮ ᱦᱟᱸᱜ ᱠᱚ ᱧᱩᱛᱩᱢᱟᱠᱟᱫᱟ ᱯᱟᱹᱦᱤᱞ ᱠᱷᱚᱱᱟᱜ ᱜᱮ ᱱᱚᱣᱟ ᱫᱚ ᱯᱟᱛᱟ ᱮᱱᱮᱡ ᱠᱟᱱᱟ ᱦᱮᱸ ᱥᱮ᱾
ᱦᱩ᱾
ᱦᱮᱸ ᱟᱫᱚ ᱚᱠᱚᱭ ᱦᱚᱲᱟᱜ ᱚᱠᱟ ᱞᱮᱠᱟ, ᱦᱚᱭᱛᱚ ᱟᱧᱤᱧ ᱫᱚ ᱦᱟᱸᱜ ᱩᱱᱟᱹᱜ ᱮᱠᱴᱟ ᱫᱚ ᱵᱟᱞᱤᱧ ᱵᱟᱲᱟ ᱩᱱᱟᱹ ᱮᱠᱴᱟ ᱜᱮ ᱫᱤᱥ ᱦᱩᱫᱤᱥ ᱠᱚ ᱵᱟᱹᱱᱩᱜ ᱛᱟᱞᱤᱧᱟ ᱛᱚᱵᱮ ᱟᱹᱞᱤᱧᱟᱜ ᱡᱮ ᱩᱰᱟᱹᱝ ᱫᱤᱥ ᱦᱩᱫᱤᱥ ᱤᱱᱟᱹ ᱞᱮᱠᱟᱛᱮ ᱫᱚ, ᱟᱹᱞᱤᱧ ᱫᱚ ᱱᱚᱣᱟ ᱜᱮᱞᱤᱧ ᱞᱟᱹᱭᱟ ᱡᱮ ᱡᱟᱦᱟᱸᱨᱮ ᱱᱮᱶᱛᱟ ᱠᱟᱛᱮ ᱥᱮ ᱱᱚᱜᱼᱚᱱᱠᱟᱱ ᱠᱚ ᱞᱟᱹᱭ ᱡᱮ ᱯᱟᱛᱟ ᱮᱱᱮᱡ, ᱱᱚᱝᱠᱟ ᱠᱟᱛᱮᱜ ᱵᱚᱱ ᱪᱟᱞᱟᱜ ᱠᱟᱱᱟ ᱱᱚᱣᱟ ᱠᱚᱫᱚ ᱵᱟᱹᱲᱤᱡ ᱫᱚ ᱦᱟᱸᱜ ᱠᱷᱟᱱ ᱵᱟᱝ ᱠᱟᱱᱟ ᱱᱚᱣᱟ ᱠᱚᱫᱚ ᱴᱷᱤᱠ ᱜᱮᱭᱟ ᱯᱟᱛᱟ ᱮᱱᱮᱡ ᱫᱚ᱾ ᱢᱮᱱᱠᱷᱟᱱ ᱱᱚᱜᱼᱚᱭ ᱡᱮ ᱛᱟᱨ ᱟᱨᱚ ᱦᱟᱸᱜ ᱵᱮᱱ ᱧᱮᱞ ᱟᱠᱟᱫ-ᱟ ᱯᱷᱳᱱ ᱠᱚᱨᱮᱜ᱾ ᱱᱮᱛᱟᱨ ᱢᱟ ᱦᱟᱸᱜ ᱰᱤ ᱡᱮ ᱞᱟᱜᱽᱲᱮ ᱠᱚᱠᱚ ᱮᱱᱮᱡᱮᱜᱼᱟ᱾
ᱦᱮᱸ ᱦᱮᱸ᱾
ᱛᱚ ᱱᱚᱜᱼᱚᱱᱟ ᱠᱚ ᱮᱱᱮᱡ ᱠᱚᱫᱚ ᱡᱮᱢᱚᱱ ᱱᱟᱣᱟᱢᱟ ᱮᱠᱫᱚᱢ ᱮᱠᱟᱞᱜᱮ ᱜᱮ ᱦᱟᱸᱜ ᱵᱟᱝ ᱡᱩᱛᱩᱜ ᱠᱟᱱᱟ᱾ ᱞᱟᱜᱽᱲᱮ ᱫᱚ ᱦᱟᱸᱜ ᱛᱤᱥ ᱠᱚ ᱮᱱᱮᱡᱮᱫ ᱛᱟᱦᱮᱸᱜ ᱜᱚᱝᱠᱮ ᱞᱟᱜᱽᱲᱮ ᱫᱚ ᱮᱱᱮᱡ ᱟᱠᱚ ᱡᱚᱠᱷᱚᱱ ᱦᱟᱸᱜ ᱯᱟᱹᱦᱤᱞ ᱫᱚᱠᱚ ᱞᱟᱹᱭᱟ ᱞᱟᱜᱽᱲᱮ ᱫᱚ ᱦᱩᱭᱩᱜ ᱠᱟᱱᱟ ᱞᱟᱸᱜᱟ ᱞᱟᱲᱮᱡ᱾
ᱦᱮᱸ ᱦᱮᱸ᱾
ᱞᱟᱸᱜᱟ ᱞᱟᱲᱮᱡ ᱞᱟᱹᱜᱤᱫ ᱡᱟᱦᱟᱸ ᱠᱚ ᱮᱱᱮᱡ ᱥᱮᱨᱮᱧᱟ ᱚᱱᱟ ᱜᱮ ᱦᱩᱭᱩᱜ ᱠᱟᱱᱟ ᱞᱟᱜᱽᱲᱮ᱾ ᱦᱮᱸ᱾ ᱚᱱᱟ ᱫᱚ ᱫᱤᱱ ᱦᱤᱞᱳᱜ ᱯᱟᱹᱦᱤᱞ ᱫᱚᱠᱚ ᱮᱱᱮᱡᱮᱫ ᱛᱟᱦᱮᱸᱫ᱾ ᱦᱮᱸ ᱠᱟᱹᱢᱤ ᱠᱷᱚᱱ ᱦᱮᱡ ᱠᱟᱛᱮᱫ ᱱᱚᱜᱼᱚ ᱱᱱᱠᱟ ᱠᱟᱛᱮᱫ ᱠᱚ ᱮᱱᱮᱡ ᱥᱮᱨᱮᱧᱮᱫ ᱛᱟᱦᱮᱸᱱ ᱦᱮᱸᱥᱮ᱾
ᱦᱮᱸ ᱦᱮᱸ ᱾
ᱢᱮᱱᱠᱷᱟᱱ ᱱᱮᱛᱟᱨ ᱫᱚ ᱧᱮᱞᱚᱜ ᱠᱟᱱᱟ ᱚᱱᱟ ᱞᱟᱜᱽᱬᱮ ᱫᱚᱠᱚ ᱰᱤ ᱡᱮ ᱞᱟᱜᱽᱲᱮ ᱟᱠᱟᱫᱼᱟ ᱾
ᱦᱮᱸ ᱢᱟᱱᱮ ᱚᱱᱟ ᱫᱚ ᱪᱮᱫ ᱞᱮᱠᱟ ᱨᱮ ᱢᱢ ᱜᱚᱝᱠᱮ ᱢᱤᱫᱴᱮᱱ ᱟᱨᱚ ᱠᱟᱛᱷᱟᱧ ᱚᱱᱟ ᱛᱟᱞᱟᱨᱤᱧ ᱢᱮᱱ ᱛᱟᱵᱮᱱ ᱠᱟᱱᱟ
ᱦᱢ ᱦᱢ ᱦᱢ ᱞᱟᱹᱭ ᱵᱤᱱ ᱾
ᱦᱮᱸ ᱢᱟᱱᱮ ᱰᱤ ᱡᱮ ᱞᱟᱜᱽᱬᱮ ᱫᱚ ᱪᱮᱫ ᱞᱮᱠᱟ ᱨᱮᱠᱚ ᱰᱤ ᱡᱮ ᱞᱟᱜᱽᱬᱮ ᱟᱠᱟᱫᱟ?
ᱟᱫᱚ ᱱᱚᱜ ᱱᱚᱣᱟ ᱠᱟᱛᱷᱟ ᱠᱚᱜᱮ ᱛᱚ ᱜᱚᱝᱠᱮ ᱦᱟᱸᱜ ᱟᱹᱞᱤᱧ ᱫᱚ ᱩᱱᱟᱹᱜ ᱴᱟ ᱫᱚ ᱵᱟᱹᱞᱤᱧ ᱵᱟᱲᱟᱭᱟ ᱢᱮᱱᱠᱷᱟᱱ ᱱᱚᱜᱼᱚᱭ ᱡᱮ ᱦᱟᱸᱜ ᱠᱚᱢᱯᱤᱴᱤᱥᱚᱱ ᱠᱚᱠᱚ ᱫᱚᱦᱚᱭᱮᱜᱼᱟ ᱥᱮ ᱦᱮᱯᱨᱟᱣ ᱠᱚᱠᱚ ᱫᱚᱦᱚᱭᱮᱜᱼᱟ ᱦᱮᱸ ᱚᱱᱟ ᱠᱚ ᱦᱮᱯᱨᱟᱣ ᱨᱮᱦᱟᱸᱜ ᱞᱟᱹᱭᱮᱫ ᱟᱠᱚ ᱡᱮ ᱰᱤ ᱡᱮ ᱞᱟᱜᱽᱬᱮ ᱮᱱᱮᱡ ᱞᱮᱠᱷᱟᱱ ᱫᱚ ᱦᱟᱸᱜ ᱠᱷᱟᱱ ᱦᱟᱱᱮ ᱦᱟᱸᱜ ᱪᱮ ᱱᱮᱛᱟᱨ ᱫᱚ ᱟᱹᱰᱤ ᱠᱤᱪᱷᱩ ᱠᱚ ᱮᱢᱟ ᱠᱚ ᱠᱟᱱᱟ ᱡᱟᱦᱟᱸ ᱫᱚ ᱢᱟᱱᱮ ᱥᱤᱨᱯᱷᱟᱹ ᱠᱚᱠᱚ ᱮᱢᱟ ᱠᱚ ᱠᱟᱱᱟ
ᱦᱮᱸ ᱦᱮᱸ ᱾
ᱱᱚᱜᱼᱚᱭ ᱱᱚᱣᱟ ᱠᱚ ᱥᱤᱨᱯᱷᱟᱹ ᱠᱚ ᱤᱭᱟᱹ ᱛᱮᱠᱚ ᱪᱟᱞᱟᱜ ᱠᱟᱱᱟ ᱢᱟᱹᱭ ᱜᱤᱫᱽᱨᱟᱹ ᱛᱟᱠᱚ ᱦᱟᱸᱜ ᱵᱤᱥᱤ ᱦᱩᱸ ᱥᱮ ᱧᱮᱞᱧᱜ ᱧᱮᱞ ᱦᱩᱭᱩᱜ ᱠᱟᱱᱟ ᱱᱟᱣᱟ ᱫᱚ ᱢᱟᱹᱭ ᱜᱤᱫᱽᱨᱟᱹ ᱛᱟᱠᱚᱣᱟᱜ ᱠᱟᱱ ᱜᱮᱭᱟ ᱧᱮᱞᱚᱜ ᱠᱟᱱᱟ ᱠᱚ ᱢᱟᱱᱮ ᱞᱩᱜᱽᱲᱤᱡ ᱞᱟᱯᱚᱹᱜ ᱦᱚᱸ ᱡᱟᱦᱟᱸ ᱟᱵᱚᱣᱟᱜ ᱥᱟᱶᱛᱟ ᱨᱮᱱᱟᱜ ᱞᱩᱜᱽᱲᱤ ᱞᱟᱯᱚᱹᱜ ᱯᱟᱧᱪᱤ ᱥᱟᱹᱲᱤ ᱱᱚᱜᱼᱚ ᱱᱟᱠᱚ ᱟᱨ ᱪᱮᱫ
ᱦᱩᱸ ᱾
ᱦᱮᱸ ᱱᱚᱜᱱᱟ ᱠᱚᱫᱚ ᱦᱟᱸᱜ ᱧᱮᱞᱚᱜ ᱠᱟᱱᱟ ᱵᱟᱸᱫᱮ ᱢᱟᱠᱚ ᱵᱟᱸᱫᱮᱭᱮᱫ ᱢᱮᱱᱠᱷᱟᱱ ᱴᱷᱤᱠ ᱫᱷᱟᱨᱟ ᱫᱚ ᱵᱟᱝᱠᱚ ᱵᱟᱸᱫᱮᱭᱮᱫᱼᱟ, ᱦᱮᱸ ᱠᱟᱹᱴᱤᱡ ᱢᱟᱱᱮ ᱠᱟᱹᱴᱤᱡ ᱟᱞᱟᱫᱟ ᱧᱚᱜ ᱜᱮᱠᱚ ᱵᱟᱸᱫᱮᱭᱮᱜᱼᱟ ᱡᱟᱦᱟᱸ ᱛᱮᱫᱚ ᱢᱟᱱᱮ ᱢᱟᱱᱮ ᱟᱠᱚ ᱥᱮᱫ ᱜᱮ ᱟᱨ ᱪᱮᱫ ᱢᱮᱫ ᱫᱚ ᱪᱟᱞᱟᱜ ᱢᱟ ᱱᱚᱜᱼᱚ ᱱᱚᱝᱠᱟ ᱵᱷᱟᱵᱽᱛᱮ ᱾ ᱦᱩᱸ ᱟᱨ ᱱᱚᱜ-ᱚ ᱱᱚᱝᱠᱟᱛᱮ ᱠᱚ ᱮᱱᱮᱡ ᱠᱟᱱᱟ ᱟᱫᱚ ᱱᱚᱜᱼᱚᱱᱟ ᱠᱷᱟᱛ ᱠᱷᱟᱹᱛᱤᱨ ᱦᱟᱸᱜ ᱟᱹᱞᱤᱧ ᱫᱚ ᱦᱟᱸᱜ ᱞᱤᱧ ᱞᱟᱹᱭᱫᱟ ᱱᱚᱣᱟ ᱠᱚᱫᱚ ᱮᱠᱟᱞ ᱛᱮᱜᱮ ᱵᱟᱝ ᱡᱩᱛᱩᱜ ᱠᱟᱱᱟ ᱾
ᱦᱮᱸ ᱦᱮᱸ ᱜᱚᱝᱠᱮ ᱛᱟᱦᱚᱞᱮ ᱟᱨ ᱢᱤᱫᱴᱮᱱ ᱠᱩᱠᱞᱤᱧ ᱤᱭᱟᱹᱭ ᱮᱫᱟ ᱦᱮᱸ ᱾
ᱦᱮᱸ ᱢᱟ ᱞᱟᱹᱭᱵᱮᱱ ᱾
ᱜᱚᱝᱠᱮ ᱟᱹᱞᱤᱧ ᱫᱚ ᱛᱟᱦᱚᱞᱮ ᱚᱱᱟ ᱡᱟᱦᱟᱸ ᱰᱤ ᱡᱮ ᱞᱟᱜᱽᱬᱮ ᱮᱱᱮᱡ ᱵᱮᱱ ᱞᱟᱹᱭ ᱠᱮᱜᱼᱟ ᱦᱮᱸ
ᱦᱩᱸ ᱦᱩᱸ ᱾
ᱚᱱᱟ ᱫᱚ ᱛᱟᱦᱚᱞᱮ ᱯᱨᱟᱭᱤᱡᱽ ᱞᱮᱠᱟ ᱫᱚ ᱪᱮᱫ ᱠᱚ ᱛᱟᱦᱮᱱ ᱜᱮᱭᱟ?
ᱢᱟ ᱜᱚᱝᱠᱮ ᱟᱹᱞᱤᱧ ᱫᱚ ᱦᱟᱸᱜ ᱛᱚ ᱩᱱᱟᱹᱜ ᱛᱚ ᱵᱟᱹᱞᱤᱧ ᱪᱟᱞᱟᱣ ᱠᱟᱛᱮᱜ ᱫᱚ ᱦᱟᱸᱜ ᱵᱟᱹᱞᱤᱧ ᱧᱮᱞ ᱠᱟᱜᱼᱟ, ᱦᱮᱸᱥᱮ ᱛᱚᱵᱮ ᱦᱟᱸᱜ ᱡᱟᱦᱟᱸ ᱞᱤᱧ ᱟᱸᱡᱚᱢ ᱟᱠᱟᱫ ᱦᱮᱸᱥᱮ ᱥᱮ ᱞᱟᱹᱭ ᱵᱟᱲᱟ ᱡᱮ ᱚᱸᱰᱮ ᱢᱮᱫᱴᱮᱱ ᱦᱟᱸᱜ ᱤᱭᱟᱹ ᱞᱮᱠᱟᱱᱟᱜ ᱠᱚ ᱮᱢᱚᱜᱼᱟ ᱡᱟᱦᱟᱸ ᱫᱚᱠᱚ ᱢᱮᱛᱟᱜ ᱠᱟᱱᱟ ᱮᱸ ᱟᱞᱢᱟᱨᱤ ᱦᱩᱸ ᱡᱟᱦᱟᱸ ᱨᱮᱫᱚ ᱠᱟᱹᱴᱤᱡ ᱟᱹᱨᱥᱤ ᱛᱟᱦᱮᱱᱟ ᱚᱱᱠᱟᱱᱟᱜ ᱡᱟᱦᱟᱸ ᱨᱮᱫᱚ ᱠᱚ ᱥᱟᱡᱟᱣ ᱥᱟᱯᱲᱟᱣᱟ ᱠᱩᱲᱤ ᱢᱟᱹᱭ ᱜᱤᱫᱽᱨᱟᱹ ᱠᱚ ᱦᱚᱸᱜ ᱚᱱᱠᱟᱱᱟᱜ ᱠᱚᱠᱚ ᱮᱢᱚᱜ ᱠᱟᱱᱟ ᱾ ᱚᱱᱟ ᱯᱚᱨᱮ ᱟᱨᱚ ᱟᱭᱢᱟ ᱨᱚᱠᱚᱢ ᱥᱤᱨᱯᱷᱟᱹ ᱠᱚ ᱛᱟᱦᱮᱱᱟ ᱩᱱᱟᱹᱜ ᱮᱠᱴᱟ ᱫᱚ ᱟᱹᱞᱤᱧ ᱫᱚ ᱚᱱᱟ ᱠᱚ ᱱᱤᱭᱮ ᱫᱚ ᱫᱤᱥ ᱦᱩᱫᱤᱥ ᱫᱚ ᱵᱟᱹᱱᱩᱜ ᱟᱠᱟᱫ ᱛᱟᱞᱤᱧᱟ ᱥᱮ ᱟᱨ ᱟᱞᱮ ᱱᱚᱣᱟ ᱠᱚᱨᱮ ᱦᱚᱸ ᱵᱟᱝ ᱦᱩᱭᱩᱜᱼᱟ ᱚᱱᱟ ᱠᱚᱫᱚ ᱦᱮᱸ ᱟᱞᱮ ᱚᱱᱟ ᱠᱚᱨᱮ ᱫᱚ ᱮᱠᱟᱞ ᱜᱮ ᱵᱟᱹᱱᱩᱜ ᱟᱠᱟᱜᱼᱟ ᱢᱮᱱᱠᱷᱟᱱ ᱧᱮᱞᱚᱜ ᱠᱟᱱᱟ ᱠᱤᱪᱷᱩ ᱠᱤᱪᱷᱩ ᱴᱚᱴᱷᱟ ᱨᱮᱫᱚ ᱢᱮᱱᱟᱜ ᱟᱠᱟᱜᱼᱟ ᱦᱮᱸᱥᱮ ᱟᱫᱚ ᱟᱹᱞᱤᱧ ᱫᱚ ᱵᱟᱹᱞᱤᱧ ᱵᱟᱲᱟᱭᱟ ᱡᱮ ᱚᱠᱟ ᱞᱮᱠᱟᱱᱟᱜ ᱦᱟᱸᱜ ᱱᱚᱣᱟ ᱠᱚᱨᱮ ᱠᱚ ᱥᱤᱨᱯᱷᱟᱹ ᱠᱚᱫᱚ ᱠᱚ ᱮᱢᱟ ᱠᱚ ᱠᱟᱱᱟ ᱦᱮᱸ ᱾
ᱦᱩᱸ ᱦᱩᱸ ᱾
ᱦᱮᱸ ᱦᱮᱸ ᱾
ᱢᱟᱱᱮ ᱜᱚᱝᱠᱮ ᱚᱱᱟ ᱨᱮᱢᱟ ᱟᱨ ᱟᱹᱰᱤ ᱜᱟᱱ ᱟᱭᱢᱟ ᱤᱭᱟᱹ ᱫᱤᱫᱤ, ᱢᱟᱹᱭ ᱛᱟᱠᱚ ᱠᱚ ᱛᱟᱦᱮᱱᱟ ᱟᱫᱚ ᱦᱩᱸ ᱟᱫᱚ ᱚᱱᱟ ᱠᱷᱚᱱᱟᱜ ᱜᱮ ᱢᱟᱱᱮ ᱵᱟᱪᱷᱟᱣ ᱠᱟᱛᱮᱫ ᱠᱚ ᱮᱢᱟ ᱠᱚᱣᱟ ᱵᱟᱝ?
ᱦᱮᱸ ᱚᱱᱠᱟ ᱜᱮᱛᱚ ᱠᱚ ᱞᱟᱹᱭᱟ ᱜᱚᱝᱠᱮ ᱢᱟᱱᱮ ᱚᱠᱚᱭ ᱦᱟᱸᱜ ᱠᱟᱹᱴᱤᱡ ᱪᱚᱨᱚᱠ ᱧᱚᱜ ᱮ ᱮᱱᱮᱡ ᱫᱟᱲᱮᱭᱟᱜᱼᱟ ᱾ ᱦᱮᱸ ᱪᱚᱨᱚᱠ ᱧᱚᱜ ᱮ ᱧᱮᱞᱚᱜ ᱠᱟᱱᱟ ᱚᱠᱚᱭ ᱪᱚᱨᱚᱠ ᱧᱚᱜ ᱮ ᱥᱟᱡᱟᱣ ᱠᱟᱱᱟ ᱮᱱᱮᱡ ᱠᱚᱛᱮ ᱦᱚᱸ ᱵᱷᱟᱞᱮ ᱦᱚᱲᱢᱚ ᱚᱠᱚᱭ ᱦᱤᱞᱟᱹᱣ ᱫᱟᱲᱮᱭᱟᱛᱟᱭ ᱠᱟᱱᱟ ᱦᱚᱸᱜ ᱚᱱᱠᱟᱱ ᱠᱚᱠᱚ ᱮᱢᱟ ᱠᱚᱣᱟ ᱪᱮᱛᱟ ᱠᱚ ᱞᱟᱹᱭᱟ ᱾
ᱚ ᱢᱟᱱᱮ ᱟᱹᱵᱤᱱ ᱫᱚ ᱵᱟᱵᱮᱱ ᱧᱮᱞ ᱵᱟᱲᱟᱣ ᱠᱟᱜᱼᱟ ᱢᱟᱱᱮ ᱢᱮᱫ
ᱵᱟᱝ ᱜᱚᱝᱠᱮ ᱟᱹᱞᱤᱧ ᱫᱚ ᱥᱟᱢᱟᱝ ᱨᱮᱫᱚ ᱟᱹᱣᱨᱤ ᱞᱤᱧ ᱧᱮᱞᱟ ᱛᱚᱵᱮ ᱯᱷᱳᱱ ᱠᱚᱨᱮᱜ ᱜᱮ ᱦᱟᱸᱜ ᱞᱤᱧ ᱧᱮᱞ ᱵᱟᱲᱟᱣ ᱦᱩᱸᱜ ᱦᱩᱸ᱾
ᱛᱟᱦᱚᱞᱮ ᱚᱱᱟ ᱠᱚᱠᱚ ᱛᱟᱦᱚᱞᱮ ᱠᱚ ᱮᱢ ᱵᱟᱲᱟᱣ ᱠᱚᱣᱟ ᱵᱟᱝ?